ᱦᱮᱞᱳ᱾
ᱦᱩᱸ ᱦᱮᱞᱳ ᱜᱚᱝᱠᱮ ᱡᱚᱦᱟᱨ ᱜᱮ᱾
ᱦᱮᱸ ᱡᱚᱦᱟᱨ ᱜᱮ ᱡᱚᱦᱟᱨ ᱜᱮ᱾ ᱛᱟᱨ ᱯᱚᱨ ᱪᱮᱜ ᱠᱚᱢ ᱪᱤᱠᱟᱹᱭᱮᱜᱼᱟ᱾ ᱜᱚᱢᱠᱮ?
ᱟᱫᱚ ᱛᱮᱸᱜᱳ ᱵᱟᱲᱟ ᱦᱩᱭ ᱟᱠᱟᱱᱟ᱾ ᱮᱴᱟᱜ ᱠᱩᱥᱤ ᱫᱚ ᱪᱮᱫ ᱦᱚᱸ ᱵᱟᱝ ᱪᱤᱠᱟᱹ ᱵᱟᱲᱟ ᱦᱳᱭᱳᱜ ᱠᱟᱱᱟ᱾ ᱟᱵᱤᱱ ᱜᱮ ᱪᱮᱫ ᱠᱚ ᱵᱤᱱ ᱪᱤᱠᱟᱹ ᱵᱟᱲᱟᱭ ᱫᱟ?
ᱚ ᱻᱟᱹᱞᱤᱧ ᱦᱚᱸ ᱢᱟᱱᱮ ᱛᱮᱦᱮᱧ ᱫᱚ ᱠᱷᱮᱛ ᱫᱚ ᱞᱮ ᱪᱟᱞᱟᱣ ᱵᱟᱝ ᱦᱳᱭ ᱥᱮᱛᱟᱜ ᱧᱚᱸᱜ ᱪᱟᱣ ᱦᱳᱭ ᱞᱮᱱᱟ᱾ ᱟᱨ ᱠᱤ ᱟᱫᱚ ᱱᱤᱛᱚᱜ ᱫᱚ ᱠᱟᱹᱡ ᱛᱩᱯᱩ ᱦᱩᱭ ᱱᱟ, ᱠᱟᱹᱡ ᱵᱟᱭ ᱨᱮ ᱥᱮᱫ ᱪᱟᱞᱟᱣ ᱦᱳᱭᱳᱜ ᱞᱟᱹᱜᱤᱜ᱾ ᱛᱮᱦᱮᱧ ᱫᱚ ᱚᱝᱠᱟ ᱠᱟᱹᱢᱤ ᱠᱚ ᱫᱚ ᱵᱟᱝ ᱛᱟᱦᱮᱸ ᱠᱟᱱᱟ ᱛᱚ᱾
ᱟᱸᱻ
ᱟᱨ ᱛᱟᱦᱞᱮ ᱮᱢᱱᱤ ᱱᱤᱛᱳᱜ ᱫᱚ ᱵᱟᱭ ᱨᱮ ᱠᱚ ᱨᱮ ᱜᱮ ᱞᱤᱧ ᱫᱩᱲᱩᱵ ᱵᱟᱲᱟ ᱠᱟᱱᱟ ᱟᱨ ᱠᱤ᱾
ᱚ
ᱦᱮᱸ ᱛᱟᱦᱞᱮ ᱜᱚᱝᱠᱮ ᱪᱮᱫ ᱞᱮᱠᱟ ᱢᱮᱱᱟᱜ ᱠᱟᱜ ᱵᱤᱱᱟ?
ᱟᱹᱞᱤᱧ ᱫᱚ ᱦᱤᱛᱚᱜ ᱫᱚ ᱢᱚᱴᱟ ᱢᱩᱴᱤ ᱱᱟᱯᱟᱭ ᱵᱟᱲᱟ ᱜᱮ᱾ ᱟᱵᱤᱱ ᱜᱮ ᱪᱮᱫ ᱞᱮᱠᱟ ᱢᱮᱱᱟᱜ ᱵᱤᱱᱟ?
ᱟᱫᱚ ᱟᱹᱞᱤᱧ ᱦᱚᱸ ᱴᱷᱤᱠ ᱫᱚ ᱴᱷᱤᱠ ᱴᱷᱟᱠ ᱜᱮ ᱱᱤᱭᱟᱹ ᱜᱷᱟᱹᱲᱤᱡ ᱫᱚ ᱟᱫᱚ ᱦᱚᱸᱜᱼᱚᱭ ᱠᱟᱹᱢᱤ ᱠᱚ ᱮᱦᱚᱵ ᱠᱟᱱᱟ ᱛᱚ ᱦᱩᱸ᱾
ᱛᱟᱞᱦᱮ ᱪᱟᱥ ᱠᱚ ᱫᱚ ᱛᱤᱱᱟᱹᱜ ᱜᱟᱱ ᱛᱤᱱᱟᱹᱜ ᱥᱟᱺᱜᱤᱧ ᱨᱮ?
ᱚ ᱪᱟᱥ ᱠᱚ ᱱᱚᱸᱜᱼᱚᱭ ᱵᱟᱨ ᱫᱤᱱ ᱜᱟᱱ ᱦᱳᱭᱳᱜ ᱠᱟᱱᱟ ᱯᱮ ᱫᱤᱱ ᱜᱟᱱ ᱢᱟᱱᱮ ᱪᱟᱥ ᱠᱚ ᱮᱦᱚᱵ ᱦᱳᱭ ᱠᱟᱱᱟ ᱟᱨᱠᱤ ᱨᱚᱦᱚᱭ ᱠᱚ᱾
ᱦᱮᱸ᱾
ᱦᱳᱭ ᱛᱟᱦᱞᱮ ᱜᱚᱝᱠᱮ ᱚ ᱟᱹᱵᱤᱱ ᱫᱚ ᱢᱟᱱᱮ ᱪᱮᱫ ᱞᱮᱠᱟ ᱪᱟᱥ ᱠᱚ ᱛᱤᱱ ᱥᱟᱺᱜᱤᱧ ᱵᱤᱱ ᱨᱚᱦᱚᱭᱼᱼ ᱠᱮᱫᱟ ᱥᱮ ᱟᱹᱣᱨᱤ?
ᱪᱟᱥ ᱠᱚᱫᱚ ᱟᱨᱟᱢᱵᱚ ᱫᱚ ᱦᱳᱭ ᱠᱟᱱᱟ ᱟᱹᱰᱤ ᱫᱤᱱ ᱠᱷᱚᱱ ᱜᱮ᱾ ᱟᱫᱚ ᱟᱹᱣᱨᱤ ᱪᱟᱥ ᱠᱚᱫᱚ ᱟᱹᱣᱨᱤ ᱟᱹᱞᱮ ᱪᱟᱵᱟ ᱫᱟᱲᱮᱜᱼᱟ ᱟᱨᱠᱤ᱾ ᱦᱳᱭᱳᱜ ᱠᱟᱱ ᱜᱮᱭᱟ ᱫᱟᱜ ᱵᱟᱲᱟᱭᱮᱫ ᱜᱮᱭᱟᱭ ᱛᱚ᱾ ᱛᱟᱦᱞᱮ ᱡᱚᱢ ᱵᱟᱲᱟ ᱠᱚᱫᱚ ᱦᱳᱭ ᱟᱠᱟᱱ ᱛᱟᱵᱤᱱᱟ ᱥᱮ ᱵᱟᱝ?
ᱦᱮᱸ ᱡᱚᱢ ᱵᱟᱲᱟ ᱠᱚᱫᱚ ᱱᱚᱸᱜᱼᱚᱭ ᱦᱳᱭ ᱱᱟ ᱟᱨᱠᱤ᱾ ᱟᱫᱚ ᱜᱚᱝᱠᱮ ᱱᱚᱸᱜᱼᱚᱭ ᱠᱷᱮᱛ ᱥᱮᱫ ᱪᱟᱣ ᱦᱳᱭ ᱞᱮᱱᱟ ᱟᱫᱚ ᱦᱚ ᱡᱟᱸᱦᱟ ᱟᱱᱟ ᱵᱟᱹᱭᱦᱟᱹᱲ ᱧᱚᱸᱜ ᱠᱚ ᱚᱱᱟ ᱠᱚ ᱡᱟᱸᱦᱟ ᱠᱚ ᱨᱮ ᱫᱟᱜ ᱠᱚ ᱛᱟᱦᱮᱸ ᱠᱟᱱᱟ ᱚᱱᱟ ᱠᱚᱨᱮ ᱠᱟᱹᱡ ᱪᱷᱟᱴᱼᱪᱷᱟᱹᱴᱤ ᱵᱟᱲᱟ ᱦᱳᱭᱱᱟ᱾ ᱟᱨ ᱢᱟᱱᱮ ᱚᱱᱛᱮ ᱜᱷᱩᱴᱩ ᱥᱮᱫ ᱫᱚ ᱢᱟᱱᱮ ᱫᱟᱜ ᱠᱚ ᱨᱚᱦᱚᱲ ᱪᱟᱵᱟᱭᱱᱟ ᱟᱫᱚ ᱛᱟᱦᱞᱮ ᱚᱱᱛᱮ ᱫᱚ ᱪᱷᱟᱴ-ᱪᱷᱟᱹᱴᱤ ᱠᱚ ᱥᱤᱭᱳᱜ ᱠᱚ ᱪᱮᱫ ᱦᱚᱸ ᱵᱟᱝ ᱜᱟᱱᱚᱜ ᱠᱟᱱᱟ᱾ ᱛᱚ ᱚᱱᱟ ᱛᱮᱜᱮ ᱫᱚ ᱚᱡ ᱱᱤᱛᱚᱜ ᱞᱟᱦᱟ ᱧᱚᱜ ᱨᱮᱜᱮ ᱠᱟᱹᱡ ᱛᱳᱯᱳ ᱵᱟᱲᱟ ᱦᱳᱭᱱᱟ ᱟᱨᱠᱤ᱾
ᱟᱪᱪᱷᱟ ᱟᱪᱪᱷᱟ ᱟᱪᱪᱷᱟ᱾
ᱛᱟᱦᱞᱮ ᱜᱚᱝᱠᱮ ᱟᱵᱤᱱ ᱫᱚ ᱚᱱᱮ ᱨᱚᱦᱚᱭ ᱠᱚ ᱫᱚ ᱮᱦᱚᱵ ᱟᱠᱟᱱ ᱛᱟᱯᱮᱭᱟ ᱵᱟᱝ?
ᱦᱮᱸ ᱨᱚᱦᱚᱭ ᱠᱚ ᱫᱚ ᱮᱦᱚᱵ ᱠᱟᱱᱟ᱾
ᱟᱪᱪᱷᱟ ᱜᱚᱝᱠᱮ ᱛᱟᱦᱞᱮ ᱟᱯᱮ ᱫᱚ ᱢᱟᱱᱮ ᱤᱭᱟᱹ ᱥᱮᱨᱢᱟ ᱨᱮ ᱛᱤᱱ ᱫᱷᱟᱹᱣ ᱯᱮ ᱪᱟᱥ ᱜᱮᱭᱟ?
ᱪᱟᱥ ᱫᱚ ᱟᱞᱮ ᱥᱮᱫ ᱫᱚ ᱵᱩᱨᱩ ᱵᱩᱨᱩ ᱧᱸᱚᱜ ᱜᱮᱭᱟ ᱞᱮ ᱛᱚ ᱟᱞᱮ ᱫᱚ ᱟᱫᱚ ᱳᱭ ᱵᱚᱨᱥᱟ ᱫᱤᱱ ᱜᱮ ᱪᱟᱥ ᱵᱟᱲᱟ ᱫᱚ ᱦᱳᱭᱳᱜ ᱜᱮᱭᱟ᱾ ᱟᱨ ᱠᱤ ᱢᱟᱱᱮ ᱦᱳᱲᱳ ᱪᱟᱥ ᱫᱚ ᱟᱨᱠᱤ᱾ ᱦᱳᱲᱳ ᱫᱚ ᱢᱟᱱᱮ ᱱᱚᱣᱟ ᱡᱟᱸᱦᱟ ᱟᱥᱟᱲ ᱵᱚᱸᱜᱟ ᱫᱟᱜ ᱵᱟᱲᱟ ᱠᱚ ᱵᱷᱟᱜᱮ ᱴᱷᱤᱠ-ᱮ ᱫᱟᱜ ᱞᱮ ᱠᱷᱟᱱ ᱪᱟᱥ ᱦᱳᱭᱳᱜᱼᱟ᱾ ᱟᱨ ᱵᱟᱠᱷ ᱠᱷᱟᱱ ᱫᱚ ᱚᱢ ᱵᱟᱝ ᱦᱳᱭᱳᱜ ᱜᱮᱭᱟ ᱪᱟᱥ᱾ ᱟᱨ ᱮᱢᱱᱤ ᱥᱚᱵᱡᱤ ᱠᱚ ᱪᱟᱥ ᱫᱚ ᱢᱟᱱᱮ ᱟᱫᱚ ᱵᱟᱨᱚ ᱢᱟᱥ ᱜᱮ ᱠᱟᱹᱴᱤᱡ ᱠᱟᱹᱴᱤᱡ ᱪᱟᱥ ᱵᱟᱲᱟᱭ ᱜᱮᱭᱟᱞᱮ ᱟᱨᱠᱤ ᱚᱲᱟᱜ ᱠᱚᱨᱮᱜ ᱡᱚᱢ ᱵᱟᱲᱟ ᱞᱮᱠᱟ ᱫᱚ ᱟᱨᱠᱤ᱾ ᱚ ᱛᱟᱦᱞᱮ ᱟᱯᱮ ᱥᱮᱫ ᱫᱚ ᱛᱤᱛ ᱢᱟᱱᱮ ᱛᱤᱱ ᱵᱟᱨ ᱯᱮ ᱪᱟᱥ ᱵᱟᱲᱟᱭ ᱜᱮᱭᱟ ᱦᱳᱲᱳ ᱫᱚ?
ᱟᱫᱚ ᱜᱚᱝᱠᱮ ᱦᱩᱲᱩ ᱫᱚ ᱱᱟᱜᱠᱷᱟᱱ ᱱᱚᱣᱟ ᱫᱷᱚᱨᱚᱱ ᱨᱮᱦᱚᱸ ᱠᱚ ᱨᱚᱦᱚᱭ ᱜᱮᱭᱟ ᱟᱨ ᱱᱚᱣᱟ ᱵᱤ ᱥᱤ ᱫᱚ ᱤᱭᱟᱹ ᱜᱮᱛᱚ ᱟᱨᱟᱠᱤ ᱱᱟᱣᱟ ᱵᱚᱨᱥᱟ ᱨᱮᱫᱚ ᱢᱟᱱᱮ ᱡᱷᱟᱛᱚ ᱜᱮᱵᱚᱱ ᱨᱚᱦᱚᱭ ᱜᱮᱭᱟ ᱦᱩᱲᱩ ᱫᱚ ᱦᱳᱭᱥᱮ᱾ ᱟᱨ ᱫᱷᱚᱨᱚᱱ ᱨᱮᱫᱚ ᱢᱟᱱᱮ ᱡᱷᱚᱛᱚ ᱦᱚᱲ ᱫᱚ ᱵᱟᱠᱚ ᱨᱚᱦᱚᱭ ᱜᱮᱭᱟ ᱢᱟᱱᱮ ᱠᱷᱩᱵ ᱠᱚᱢ ᱦᱚᱲ ᱠᱚ ᱨᱚᱦᱚᱭ ᱜᱮᱭᱟ ᱟᱨᱠᱤ᱾
ᱦᱩᱸ᱾
ᱟᱨ ᱱᱚᱣᱟ ᱟᱱᱟᱡᱽᱯᱟᱹᱛᱤ ᱠᱚ ᱠᱟᱹᱡ ᱪᱟᱥ ᱵᱟᱲᱟ ᱦᱩᱭᱩᱜ ᱜᱮᱭᱟ ᱚᱲᱟᱜ ᱡᱚᱢ ᱞᱮᱠᱟ ᱫᱚ᱾
ᱦᱮᱸ᱾
ᱛᱚ ᱜᱚᱝᱠᱮ ᱛᱟᱦᱚᱞᱮ ᱟᱱᱟᱡ ᱠᱚᱫᱚ ᱥᱚᱵᱽᱡᱤ ᱯᱟᱛᱤ ᱠᱚ ᱪᱮᱫ ᱠᱚᱯᱮ ᱪᱟᱥ ᱵᱟᱲᱟᱭ ᱜᱮᱛᱮ?
ᱪᱟᱥ ᱫᱚ ᱟᱫᱚ ᱦᱤᱛᱚᱜ ᱱᱤᱛᱟᱜ ᱫᱚ ᱵᱚᱨᱥᱟ ᱫᱤᱱ ᱠᱟᱱᱟ ᱱᱤᱛᱚᱜ ᱫᱚ ᱦᱳᱲᱩ ᱜᱮ ᱪᱟᱥ ᱦᱩᱭᱩᱜ ᱠᱟᱱᱟ ᱮᱴᱟᱜ ᱠᱤᱪᱷᱩ ᱱᱤᱛᱳᱜ ᱫᱚ ᱵᱟᱝ ᱨᱚᱦᱚᱭ ᱦᱩᱭᱩᱜ ᱠᱟᱱᱟ᱾
ᱦᱳᱭ ᱦᱳᱭ ᱱᱤᱛᱳ ᱫᱚ ᱵᱟᱝ ᱟᱨᱠᱤ᱾
ᱛᱚ ᱮᱴᱟᱜ ᱫᱤᱱ ᱫᱚ ᱢᱟᱱᱮ ᱡᱷᱚᱛᱚ ᱨᱚᱠᱚᱢ ᱥᱚᱵᱽᱡᱤ ᱜᱮ ᱟᱨᱠᱤ ᱨᱚᱦᱚᱭ ᱵᱟᱲᱟ ᱦᱩᱭᱩᱜ ᱜᱮᱭᱟ ᱤᱱᱠᱟᱹ ᱟᱹᱰᱤ ᱠᱚᱢ ᱵᱮᱥᱤ᱾
ᱟᱪᱪᱷᱟ ᱟᱪᱪᱷᱟ᱾
ᱦᱩᱸ᱾ ᱛᱚ ᱟᱯᱮ ᱫᱚ ᱪᱮᱫ ᱠᱚᱯᱮ ᱨᱚᱦᱚᱭ ᱵᱟᱲᱟᱭ ᱜᱮᱭᱟ?
ᱟᱫᱚ ᱪᱮᱫ ᱱᱚᱣᱟ ᱥᱚᱵᱽᱡᱤ?
ᱦᱮᱸ ᱥᱚᱵᱽᱡᱤ ᱠᱚ᱾
ᱥᱚᱵᱽᱡᱤ ᱠᱚᱫᱚ ᱟᱹᱰᱤ ᱜᱟᱱ ᱜᱮᱞᱮ ᱪᱟᱥ ᱜᱮᱭᱟ ᱢᱟᱱᱮ ᱟᱹᱰᱤ ᱜᱟᱱ ᱜᱮᱞᱮ ᱪᱟᱥᱟ ᱟᱨ ᱢᱟᱱᱮ ᱠᱟᱹᱡ ᱠᱚᱢ ᱧᱚᱜ ᱜᱮᱞᱮ ᱪᱟᱥ ᱜᱮᱭᱟ ᱟᱨᱠᱤ ᱢᱟᱱᱮ ᱵᱮᱥᱤ ᱧᱚᱜᱞᱮ ᱤᱭᱟᱹ ᱜᱮᱭᱟ ᱢᱟᱱᱮ ᱡᱟᱹᱱᱤᱡ ᱦᱟᱱᱟ ᱱᱤᱭᱟᱹ ᱥᱚᱵᱽᱡᱤ ᱠᱚ ᱟᱨᱠᱤ ᱟᱫᱚ ᱢᱟᱱᱮ ᱚᱱᱟ ᱨᱮᱱᱟᱜ ᱢᱟᱱᱮ ᱠᱳᱣᱟᱱᱴᱤᱴᱤ ᱫᱚ ᱠᱟᱹᱡ ᱠᱚᱢ ᱧᱚᱜᱼᱟ ᱟᱨᱠᱤ ᱢᱟᱱᱮ ᱱᱚᱣᱟ ᱠᱟᱹᱡ ᱦᱟᱱ ᱦᱟᱱᱟ ᱠᱟᱹᱡ ᱦᱮᱸᱥᱮ ᱱᱚᱜᱼᱚ ᱱᱚᱝᱠᱟ᱾
ᱚ
ᱟᱨ ᱵᱤᱥᱤ ᱵᱳᱞᱛᱮ ᱫᱚ ᱱᱚᱣᱟ ᱯᱤᱸᱭᱟᱡ ᱠᱚ ᱨᱟᱹᱥᱩᱱ ᱠᱚ ᱱᱚᱜ ᱚᱱᱟ ᱠᱚᱫᱚ ᱢᱟᱱᱮ ᱠᱟᱹᱡ ᱫᱷᱟᱹᱨ ᱧᱚᱜ ᱞᱮ ᱪᱟᱥ ᱜᱮᱭᱟ᱾
ᱚ ᱯᱮᱸᱭᱟᱡ ᱨᱟᱹᱥᱩᱱ ᱫᱚ ᱠᱟᱹᱴᱤᱡ ᱰᱷᱮᱨ ᱧᱚᱜ ᱯᱮ ᱪᱟᱥ ᱜᱮᱭᱟ ᱵᱟᱝ?
ᱦᱳᱭ ᱦᱳᱭ᱾
ᱟᱪᱪᱷᱟ ᱟᱪᱪᱷᱟ᱾
ᱛᱟᱦᱚᱞᱮ ᱜᱚᱝᱠᱮ ᱟᱯᱮ ᱫᱚ ᱢᱟᱱᱮ ᱯᱮᱸᱭᱟᱡ ᱨᱟᱹᱥᱩᱱ ᱠᱚᱫᱚᱯᱮ ᱪᱟᱥ ᱵᱟᱲᱟᱭ ᱜᱮᱭᱟ ᱥᱮ ᱵᱟᱝ?
ᱦᱮᱸ ᱚᱱᱟ ᱫᱚ ᱨᱮᱭᱟᱲ ᱫᱤᱱ ᱦᱩᱭᱩᱜ ᱜᱮᱭᱟ ᱛᱚ ᱯᱮᱸᱭᱟᱡ ᱨᱟᱹᱥᱩᱱ ᱠᱚᱫᱚ ᱟᱫᱚ ᱪᱟᱥ ᱫᱚ ᱚᱱᱟ ᱦᱚᱸᱞᱮ ᱪᱟᱥ ᱜᱮᱭᱟ ᱟᱞᱩ ᱥᱟᱶᱛᱮ ᱟᱞᱩ ᱦᱚᱸ ᱩᱱ ᱥᱚᱢᱚᱭ ᱫᱚᱢᱮᱨ ᱨᱚᱦᱚᱭᱚᱜᱼᱟ ᱟᱞᱩ ᱠᱩᱯᱤ ᱠᱚ ᱯᱷᱩᱞ ᱠᱩᱯᱤ ᱠᱚ ᱵᱟᱸᱫᱷᱟ ᱠᱚᱯᱤ ᱠᱚ ᱚᱱᱟ ᱥᱟᱶᱛᱮ ᱟᱨ ᱱᱚᱣᱟ ᱦᱚᱸ ᱨᱚᱦᱚᱭ ᱛᱟᱨᱟᱭ ᱜᱮᱭᱟᱞᱮ ᱵᱟᱝ ᱫᱚ ᱵᱟᱝ ᱛᱚᱵᱮ ᱫᱚᱢᱮ ᱫᱚ ᱵᱟᱞᱮ ᱨᱚᱦᱚᱭ ᱜᱮᱭᱟ ᱟᱨᱠᱤ ᱚᱲᱟᱜ ᱡᱚᱢ ᱠᱚ ᱞᱮᱠᱟ ᱜᱮᱞᱮ ᱨᱚᱦᱚᱭ ᱜᱮᱭᱟ᱾
ᱟᱪᱪᱷᱟ ᱟᱪᱪᱷᱟ᱾
ᱩᱸᱦᱩᱸ ᱟᱯᱮᱫᱚ ᱫᱚᱢᱮ ᱜᱮᱯᱮ ᱨᱚᱦᱚᱭ ᱜᱮᱭᱟ?
ᱮᱸ ᱦᱮᱸ ᱨᱚᱦᱚᱭ ᱫᱚ ᱨᱚᱦᱚᱭ ᱠᱚᱲᱟ ᱦᱩᱭᱩᱜ ᱜᱮᱭᱟ ᱟᱫᱚ
ᱚᱸᱦ
ᱟᱫᱚ ᱜᱚᱝᱠᱮ ᱱᱚᱣᱟ ᱤᱭᱟᱹ ᱚᱱᱛᱮ ᱫᱚ ᱛᱷᱟᱞᱮ ᱚᱭ ᱡᱮ ᱦᱩᱲᱩ ᱠᱚ ᱡᱚᱠᱷᱚᱱ ᱵᱚᱱ ᱨᱟᱠᱟᱵᱟ ᱦᱳᱭ ᱥᱮ ᱟᱫᱚ ᱚᱱᱟ ᱯᱚᱨᱮ ᱮ ᱱᱚᱣᱟ ᱟᱞᱩ ᱠᱚᱫᱚ ᱯᱮ ᱪᱟᱥ ᱜᱮᱭᱟ ᱥᱮ ᱵᱟᱝ?
ᱟᱫᱚ ᱱᱤᱭᱟᱹ ᱨᱟᱠᱟᱵ ᱠᱟᱛᱮᱫ ᱫᱚ ᱟᱫᱚ ᱟᱞᱮ ᱫᱚ ᱟᱞᱩ ᱠᱚᱫᱚ ᱵᱟᱝᱞᱮ ᱨᱚᱦᱚᱭ ᱜᱮᱭᱟ ᱦᱤᱛᱚᱜ ᱫᱚ᱾ ᱩᱱᱟᱹᱜ ᱫᱚ, ᱱᱤᱛᱚᱜ ᱫᱚ ᱟᱫᱚ ᱤᱭᱟᱹ ᱠᱚᱞᱮ ᱮᱨᱟ ᱟᱱᱟ ᱜᱩᱦᱩᱢ ᱠᱟᱹᱴᱤᱡ ᱞᱮ ᱨᱚᱦᱚᱭ ᱵᱟᱲᱟᱭ ᱜᱮᱭᱟ ᱟᱨᱠᱤ ᱡᱟᱦᱟᱸ ᱠᱚᱨᱮ ᱜᱩᱦᱩᱢ ᱛᱚ ᱠᱚᱢ ᱫᱟᱜ ᱛᱮ ᱦᱩᱭᱩᱜ ᱜᱮᱭᱟ ᱥᱮ᱾ ᱛᱮᱜ, ᱱᱤᱭᱟᱹ ᱯᱚᱨᱮ ᱫᱚ ᱜᱩᱦᱩᱢ ᱞᱮ ᱨᱚᱦᱚᱭ ᱜᱮᱭᱟ ᱟᱨᱠᱤ ᱦᱳᱲᱳ ᱨᱟᱠᱟᱵ ᱯᱚᱨ᱾
ᱟᱪᱪᱷᱟ ᱟᱪᱪᱷᱟ
ᱦᱩᱸ
ᱟᱫᱚ ᱟᱞᱮ ᱫᱚ ᱢᱟᱱᱮ ᱥᱚᱵ ᱨᱚᱠᱚᱢ ᱜᱮᱞᱮ ᱪᱟᱥ ᱜᱮᱭᱟ ᱢᱟᱱᱮ ᱥᱚᱵ ᱨᱚᱠᱚᱢ ᱵᱳᱞᱛᱮ ᱱᱚᱣᱟ ᱟᱸᱜ ᱟᱞᱩ ᱢᱟᱱᱮ ᱱᱚᱣᱟ ᱦᱳᱲᱳ ᱠᱚ ᱥᱟᱢᱴᱟᱣ ᱯᱚᱨᱮ
ᱦᱩᱸ
ᱟᱡ ᱯᱚᱠᱚᱞᱮ ᱪᱟᱥ ᱜᱮᱭᱟ ᱢᱟᱱᱮ ᱟᱞᱩ ᱠᱚᱦᱚᱸ ᱢᱟᱱᱮ ᱮᱸᱫ ᱫᱚᱢᱮ ᱜᱮ ᱪᱟᱥ ᱵᱟᱲᱟ ᱦᱩᱭᱩᱜ ᱠᱟᱱ ᱛᱮᱦᱮᱸᱜ ᱟᱫᱚ ᱵᱟᱨᱯᱮ ᱫᱷᱟᱣ ᱛᱚ ᱢᱟᱱᱮ ᱠᱟᱹᱡ ᱦᱮᱸ ᱢᱟᱱᱮ ᱫᱚᱢᱮ ᱫᱟᱢ ᱛᱮ ᱦᱟᱛᱟᱣ ᱦᱳᱭᱱᱟ ᱟᱨ ᱫᱟᱢ ᱠᱚ ᱫᱚᱢᱮ ᱠᱚᱢ ᱪᱟᱵᱟᱭᱱᱟ᱾ ᱚᱝᱠᱟᱜᱮ ᱵᱟᱨᱯᱮ ᱫᱷᱟᱣ ᱦᱳᱭᱮᱱ ᱠᱷᱟᱱ ᱟᱫᱚ ᱟᱞᱩ ᱪᱟᱥ ᱦᱚᱸ ᱢᱟᱱᱮ ᱢᱟᱡᱷᱮ ᱨᱮᱫᱚᱞᱮ ᱵᱚᱱᱫᱚᱞᱟᱜ ᱜᱮᱭᱟ᱾ ᱟᱫᱚ ᱛᱟᱨᱯᱟ ᱟᱨᱚ ᱟᱨᱚᱞᱮ ᱮᱦᱚᱵ ᱟᱠᱟᱫᱟ ᱟᱨᱠᱤ ᱟᱹᱞᱩ ᱪᱟᱥ ᱢᱟᱱᱮ ᱡᱟᱜᱤ ᱢᱟᱱᱮ ᱚᱲᱟᱜ ᱨᱮ ᱡᱚᱢ ᱞᱮᱠ ᱠᱟᱫᱚ ᱢᱟᱱᱮ ᱥᱟᱨᱟ ᱵᱚᱪᱷᱚᱨ ᱚᱝᱠᱟ ᱫᱚ ᱟᱞᱩ ᱫᱚᱞᱮ ᱪᱟᱥ ᱜᱮᱭᱟ ᱟᱨᱠᱤ᱾ ᱟᱨ ᱟᱵᱟᱛ ᱛᱮᱫᱚ ᱱᱚᱜᱼᱚᱭ ᱛᱩᱲᱤ ᱠᱚᱞᱮ ᱪᱟᱥ ᱵᱟᱲᱟᱭ ᱜᱮᱭᱟ᱾
ᱱᱚᱛᱮ ᱫᱚ ᱛᱩᱲᱤ ᱛᱩᱲᱩ ᱦᱚᱸ ᱛᱟᱦᱚᱞᱮ ᱵᱷᱟᱜᱮ ᱯᱮ ᱪᱟᱥ ᱜᱮᱭᱟ ᱵᱟᱝ?
ᱦᱮᱸ ᱛᱩᱲᱤ ᱠᱚ ᱫᱚᱢᱮ ᱵᱷᱟᱜᱮ ᱜᱮᱞᱮ ᱪᱟᱥ ᱜᱮᱭᱟ᱾ ᱛᱩᱲᱤ ᱟᱨ ᱱᱚᱱᱛᱮ ᱢᱟᱱᱮ ᱟᱞᱩ ᱚᱱᱟ ᱫᱚ ᱢᱤᱫᱴᱟᱝ ᱥᱤᱡᱤᱱ ᱨᱮᱛᱚ ᱟᱨ ᱛᱟᱨᱯᱚᱨᱮ ᱩᱸᱜ ᱚᱱᱟ ᱛᱩᱲᱤ ᱠᱚ ᱟᱹᱞᱩ ᱠᱚ ᱥᱟᱢᱴᱟᱣ ᱦᱩᱭ ᱞᱮᱠᱷᱟᱱ ᱜᱮ ᱟᱫᱚ ᱩᱱᱫᱚ ᱟᱫᱚ ᱱᱚᱣᱟ ᱠᱷᱚᱥᱞᱟ ᱟᱨᱠᱤ
ᱚᱸ ᱠᱷᱚᱥᱞᱟ ᱦᱚᱸ ᱵᱷᱟᱜᱮ ᱦᱳᱭᱳᱜ ᱜᱮᱭᱟ ᱟᱯᱮ ᱥᱮᱡ?
ᱦᱮᱸ ᱠᱷᱚᱥᱞᱟ ᱦᱚᱸ ᱵᱷᱟᱜᱮ ᱜᱮ ᱦᱳᱭᱳᱜ ᱜᱮᱭᱟ ᱾
ᱚ
ᱛᱟᱦᱞᱮ ᱜᱚᱝᱠᱮ ᱟᱯᱮ ᱥᱮᱡ ᱫᱚ ᱱᱚᱣᱟ ᱛᱩᱲᱤ ᱠᱚ ᱥᱮ ᱟᱹᱞᱩ ᱠᱚ ᱠᱷᱚᱥᱞᱟ ᱠᱚ ᱱᱚᱜᱼᱚ ᱱᱟ ᱠᱚᱫᱚ ᱯᱮ ᱪᱟᱥ ᱵᱟᱲᱟᱭ ᱜᱮᱭᱟ ᱥᱮ ᱵᱟᱝ?
ᱦᱮᱸ ᱠᱷᱚᱥᱞᱟ ᱠᱚ ᱛᱩᱲᱤ ᱠᱚ ᱪᱟᱥ ᱫᱚ ᱪᱟᱥ ᱵᱟᱲᱟ ᱦᱳᱭᱳᱜ ᱜᱮᱭᱟ ᱵᱟᱝ ᱫᱚ ᱵᱟᱝ ᱾ ᱟᱫᱚ ᱟᱞᱮ ᱛᱚ ᱢᱟᱱᱮ ᱫᱟᱜ ᱠᱚ ᱵᱟᱝ ᱵᱟᱝ ᱛᱮ ᱩᱱᱟᱹᱜ ᱫᱚ ᱵᱟᱞᱮ ᱪᱟᱥ ᱜᱮᱭᱟ ᱾ ᱟᱫᱚ ᱡᱩᱫᱤ ᱫᱟᱜ ᱠᱚ ᱚᱝᱠᱟ ᱛᱟᱦᱮᱱ ᱜᱮᱭᱟ ᱛᱟᱦᱞᱮ ᱥᱮᱭ ᱥᱮ ᱚᱱᱟᱴᱟᱜ ᱥᱮᱨᱢᱟ ᱫᱚ ᱠᱟᱹᱴᱤᱡ ᱞᱮ ᱪᱟᱥ ᱧᱚᱜ ᱜᱮᱭᱟ ᱾ ᱟᱨ ᱵᱟᱝᱠᱷᱟᱱ ᱫᱚ ᱵᱟᱝ ᱞᱮ ᱪᱟᱥᱟ ᱟᱨᱠᱤ ᱚᱝᱠᱟ ᱾
ᱟᱪᱪᱷᱟ ᱟᱪᱪᱷᱟ!
ᱦᱩᱸ! ᱛᱟᱦᱞᱮ ᱟᱯᱮ ᱫᱚ ᱢᱟᱱᱮ ᱪᱟᱥ ᱠᱚᱫᱚ ᱟ ᱛᱤᱱ ᱫᱤᱱ ᱜᱟᱱ ᱦᱩᱭᱩᱜ ᱛᱟᱯᱮᱭᱟ?
ᱟᱫᱚ ᱪᱟᱥ ᱠᱚᱫᱚ ᱱᱟᱜ ᱠᱷᱟᱱ ᱜᱚᱝᱠᱮ ᱪᱮᱜ ᱞᱤᱧ ᱢᱮᱱᱟ ᱛᱚ ᱚᱱᱟ ᱫᱟᱜ ᱩᱯᱨᱮ ᱱᱤᱨᱵᱷᱚᱨ ᱫᱟᱭ ᱛᱚ ᱪᱮ-ᱪᱮᱜᱠᱟ ᱮᱸᱜ ᱟᱨᱚ ᱡᱩᱫᱤ ᱱᱚᱜᱼᱚᱭ ᱛᱚ ᱢᱮᱜᱞᱟ ᱢᱮᱜᱞᱟ ᱧᱮᱞᱚᱜ ᱠᱟᱱᱟ ᱚᱱᱟ ᱡᱩᱫᱤ ᱫᱟᱜ ᱠᱷᱟᱱᱮ ᱛᱟᱦᱞᱮ ᱵᱷᱟᱜᱮᱜᱼᱟ ᱜᱟᱯᱟ ᱛᱮ ᱟᱨᱚ ᱥᱤ ᱜᱟᱱᱚᱜᱼᱟ ᱾ ᱢᱟᱱᱮ ᱫᱟᱜ ᱠᱚ ᱢᱟᱱᱮ ᱠᱟᱹᱡ ᱟᱸᱡᱮᱫ ᱱᱟ ᱵᱟᱨ ᱯᱮ ᱫᱤᱱ ᱢᱟᱱᱮ ᱵᱟᱭ ᱫᱟᱜ ᱟᱠᱟᱫᱟᱭ ᱛᱚ ᱾
ᱦᱮᱸ ᱦᱮᱸ!
ᱟᱨ ᱛᱟᱦᱞᱮ ᱟᱫᱚ ᱫᱟᱜ ᱠᱚ ᱟᱸᱡᱮᱫ ᱟᱠᱟᱱᱟ ᱟᱫᱚ ᱥᱤ ᱠᱚ ᱟᱫᱚ ᱵᱟᱝ ᱜᱟᱱᱚᱜ ᱠᱟᱱᱟ ᱟᱨᱠᱤ ᱩᱸᱱᱟᱹᱜ ᱠᱚᱢ ᱢᱟᱱᱮ ᱫᱟᱜ ᱠᱚᱨᱮ ᱥᱮ ᱫᱟᱜ ᱠᱚ ᱢᱟᱱᱮ ᱠᱷᱩᱵ ᱜᱮ ᱠᱚᱢ ᱩᱛᱟᱹᱨ ᱟᱠᱟᱱᱟ ᱠᱷᱮᱛ ᱠᱚᱨᱮ ᱟᱫᱚ ᱛᱟᱦᱞᱮ ᱵᱟᱠ ᱠᱚ ᱵᱟᱝ ᱠᱚ ᱥᱤ ᱞᱟᱹᱜᱤᱫᱚᱜ ᱠᱟᱱᱟ ᱟᱨ ᱥᱤ ᱞᱮᱠᱷᱟᱱ ᱫᱚᱢᱮ ᱰᱷᱮᱞᱟ ᱰᱷᱮᱞᱟ ᱜᱮ ᱥᱤᱜ ᱠᱟᱱᱟ ᱾
ᱦᱮᱸ!
ᱛᱟᱦᱞᱮ ᱥᱤ ᱠᱚᱦᱚᱸ ᱵᱟᱝ ᱦᱳᱭᱳᱜ ᱠᱟᱱᱟ ᱟᱨᱠᱤ, ᱟᱫᱚ ᱫᱟᱜ ᱡᱩᱫᱤᱻ ᱦᱮᱸᱜᱼᱮ ᱜᱮ ᱛᱮᱦᱤᱧᱻ ᱜᱟᱯᱟ ᱵᱷᱤᱛᱤᱨ ᱛᱮ ᱡᱩᱫᱤ ᱟᱨᱚᱭ ᱫᱟᱜᱟ ᱛᱟᱦᱞᱮ ᱟᱨ ᱚ ᱢᱟᱱᱮ ᱥᱤᱭᱳᱜ ᱫᱚᱞᱮ ᱮᱦᱚᱵᱟ ᱟᱨ
ᱚ,
ᱢᱟᱱᱮ ᱮᱠᱷᱚᱱ ᱫᱚ ᱰᱷᱮᱨ ᱜᱮ ᱠᱷᱮᱛ ᱠᱚ ᱵᱟᱹᱠᱤ ᱢᱮᱱᱟᱜ ᱜᱮᱭᱟ ᱥᱤᱭᱳᱜ ᱠᱚᱫᱚ ᱵᱟᱝ?
ᱦᱳᱭ ᱦᱳᱭ ᱥᱤᱭᱳᱜ ᱠᱚᱫᱚ ᱵᱟᱠᱤ ᱫᱚ ᱢᱮᱱᱟᱜ ᱜᱮᱭᱟ᱾
ᱚ, ᱛᱟᱦᱞᱮ ᱦᱟᱹᱠᱩ ᱠᱚ ᱪᱮᱜᱠᱟ ᱠᱚ ᱧᱟᱢᱚᱜ ᱠᱟᱱᱟ ᱵᱟᱹᱫᱽ ᱠᱚᱨᱮᱫ ᱱᱤᱭᱟᱹ ᱵᱟᱨ ᱫᱚ?
ᱦᱮᱸ ᱵᱟᱹᱫ ᱠᱩᱨᱮ ᱫᱚᱠᱚ ᱧᱟᱢᱚᱜ ᱠᱟᱱ ᱛᱟᱦᱮᱸ ᱱᱚᱣᱟ ᱤᱭᱟᱹ ᱥᱚᱢᱚᱭ ᱜᱚᱝᱠᱮ ᱱᱚᱣᱟ ᱪᱮᱜ ᱠᱚ ᱞᱟᱹᱭᱟ ᱡᱚᱠᱷᱚᱱ ᱳᱭ ᱢᱤᱜ ᱥᱚᱯᱛᱟᱦ ᱜᱟᱱ ᱞᱟᱦᱟ ᱡᱚᱠᱷᱚᱱ ᱫᱚᱢᱮ ᱵᱟᱭ ᱫᱟᱜ ᱠᱮᱫᱟᱭ,
ᱦᱩᱸ
ᱟᱫᱚ ᱚᱱᱟ ᱥᱩᱢᱚᱭ ᱜᱮ ᱛᱟᱦᱞᱮ ᱟᱫᱚ ᱫᱚᱢᱮ ᱠᱚ ᱫᱟᱜ ᱠᱚ ᱫᱚᱢᱮ ᱞᱤᱸᱡᱤᱜ ᱠᱟᱱ ᱛᱟᱦᱮᱸᱜ ᱢᱟᱱᱮ ᱵᱟᱹᱭᱦᱟᱹᱲ ᱠᱚᱲᱮ
ᱦᱩᱸ,
ᱟᱫᱚ ᱯᱚᱸ ᱚᱱᱟ ᱥᱩᱢᱟᱹᱭ ᱜᱮ ᱢᱟᱱᱮ ᱚᱱᱟ ᱯᱟᱴᱟ ᱠᱚ ᱮᱰᱟᱣ ᱵᱟᱲᱟ ᱦᱩᱭᱩᱜ ᱠᱟᱱ ᱛᱟᱦᱮᱸᱫ ᱪᱟᱹᱠᱤ ᱡᱟᱞ ᱠᱚ, ᱢᱚᱥᱟᱨᱤ ᱠᱚ ᱦᱮᱸ ᱦᱟᱹᱠᱩ ᱠᱚᱫᱚ ᱥᱟᱵ ᱵᱟᱲᱟ ᱦᱩᱭᱩᱜ ᱠᱟᱱ ᱛᱟᱦᱮᱸᱱᱟ ᱟᱨᱠᱤ᱾
ᱦᱩᱸ᱾
ᱟᱨ ᱟᱯᱮ ᱢᱟᱛᱚ ᱯᱮ ᱞᱟᱦᱟ ᱧᱚᱜ ᱜᱮᱭᱟ ᱦᱩᱲᱩ ᱨᱚᱦᱚᱭ ᱠᱚᱫᱚ,
ᱦᱩᱸ᱾
ᱮᱸ ᱛᱟᱦᱚᱞᱮ ᱟᱯᱮ ᱫᱚ ᱪᱮᱫ ᱞᱮᱠᱟ ᱦᱟᱹᱠᱩ ᱠᱚᱯᱮ ᱥᱟᱵ ᱵᱟᱲᱟ ᱠᱮᱫ ᱞᱮᱫ ᱠᱚᱣᱟ?
ᱟᱫᱚ ᱟᱞᱮ ᱥᱮᱫ ᱦᱚᱸ ᱦᱟᱹᱠᱩ ᱫᱚ ᱱᱮᱥ ᱫᱚ ᱢᱟᱲᱟᱝ ᱠᱷᱚᱱ ᱜᱮ ᱫᱟᱜ ᱵᱟᱲᱟ ᱠᱮᱫ ᱛᱮ ᱦᱟᱹᱠᱩ ᱠᱚᱫᱚ ᱵᱷᱟᱜᱮ ᱜᱮᱠᱚ ᱢᱟᱱᱮ ᱦᱩᱭ ᱠᱟᱱᱟ ᱵᱟᱹᱫ ᱠᱚᱨᱮ ᱟᱫᱚ ᱚᱱᱠᱟ ᱥᱤᱭᱳᱜ ᱠᱚ ᱪᱟᱞᱟᱣ ᱵᱟᱲᱟ ᱦᱩᱭᱩᱜ ᱛᱟᱦᱮᱸᱜ ᱛᱚ, ᱛᱚ ᱚᱱᱟ ᱥᱤᱭᱳᱜ ᱥᱤᱭᱳᱜ ᱠᱚᱛᱮ ᱥᱤᱭᱳᱜ ᱥᱤᱭᱳᱜ ᱛᱮ ᱦᱟᱹᱠᱩ ᱠᱚ ᱧᱟᱢᱚᱜ ᱜᱮ ᱛᱟᱦᱮᱸᱫ ᱠᱚ ᱛᱚᱠᱷᱚᱱᱳ ᱚᱱᱠᱟ ᱥᱟᱵ ᱵᱟᱲᱟ ᱠᱚ ᱦᱩᱭᱩᱜ ᱛᱟᱦᱮᱸᱫ ᱟᱨ ᱮᱢᱱᱤ ᱚᱱᱟ ᱤᱭᱟᱹ ᱠᱚ ᱟᱨᱠᱤ ᱡᱟᱦᱟᱸ ᱠᱚᱨᱮ ᱫᱟᱜ ᱠᱚ ᱟᱬᱜᱚᱱ ᱜᱮᱭᱟ ᱟᱲᱮ ᱠᱷᱚᱱ, ᱛᱚ ᱚᱱᱟ ᱠᱚᱨᱮ ᱦᱚᱸ ᱢᱚᱥᱟᱨᱤ ᱠᱚ ᱡᱟᱞ ᱠᱚ ᱜᱩᱱᱤ ᱠᱚ ᱡᱟᱦᱟᱸ ᱚ ᱚᱰᱟᱜ ᱡᱟᱦᱟᱸ ᱜᱮ ᱟᱨᱠᱤ ᱚᱰᱟᱣ ᱵᱟᱲᱟ ᱦᱩᱭᱩᱜ ᱛᱟᱦᱮᱸᱫ ᱟᱨ ᱥᱤᱧ ᱵᱮᱲᱟ ᱚᱱᱠᱟ ᱦᱩᱭᱱᱟ ᱡᱩᱫᱤ ᱥᱤᱧ ᱵᱮᱲᱟ ᱦᱚᱳᱭᱛᱳ ᱴᱟᱴᱠᱟᱜᱮ ᱫᱚᱢᱮ ᱫᱟᱜ ᱠᱮᱫᱟᱭ, ᱛᱟᱦᱞᱮ ᱚᱱᱟ ᱢᱟᱨᱟᱝᱚᱧᱚᱜ ᱡᱟᱦᱟᱸ ᱯᱳᱞ ᱠᱚᱨᱮᱜ ᱢᱮᱱᱟᱜᱼᱟ ᱚᱱᱟ ᱠᱚᱨᱮᱜ ᱦᱚᱸ ᱯᱟᱴᱟ ᱠᱚ ᱚᱰᱟᱣ ᱦᱩᱭᱩᱜ ᱛᱟᱦᱮᱸᱫ ᱟᱨᱠᱤ ᱚᱱᱟ ᱠᱚᱨᱮ ᱫᱚᱢᱮ ᱦᱟᱹᱠᱩ ᱥᱟᱵ ᱵᱟᱲᱟ ᱦᱩᱭᱮᱱ ᱦᱩᱭᱮᱱ ᱜᱮᱭᱟ ᱟᱨᱠᱤ, ᱟᱫᱚ ᱦᱤᱛᱚᱜ ᱫᱚ ᱪᱟᱥ ᱠᱟᱹᱢᱤ ᱠᱚ ᱟᱹᱰᱤ ᱡᱳᱨ ᱪᱟᱞᱟᱜ ᱠᱟᱱ ᱛᱷᱤᱨᱚᱜ ᱫᱚ ᱚᱱᱠᱟ ᱥᱚᱢᱚᱭ ᱵᱟᱭ ᱧᱟᱢᱚᱜ ᱠᱟᱱᱟ ᱦᱟᱹᱠᱩ ᱥᱟᱵ ᱨᱮ ᱟᱨᱠᱤ ᱚᱱᱟᱛᱮ ᱦᱤᱛᱚᱜ ᱫᱚ ᱠᱟᱹᱴᱤᱡ ᱦᱟᱹᱠᱩ ᱠᱚ ᱵᱟᱝ ᱥᱟᱵ ᱵᱟᱲᱟ ᱦᱩᱭᱩᱜ ᱠᱟᱱᱟ ᱚᱱᱠᱟ ᱫᱚ ᱦᱩᱸ᱾ ᱦᱩᱸ,
ᱟᱫᱚ ᱜᱚᱝᱠᱮ ᱛᱟᱦᱚᱞᱮ ᱟᱯᱮ ᱚᱱᱛᱮ ᱢᱟᱱᱮ ᱪᱤᱞᱤ ᱞᱮᱠᱟᱱ ᱦᱟᱹᱠᱩ ᱠᱚ ᱢᱟᱱᱮ ᱵᱤᱥᱤ ᱠᱚ ᱧᱟᱢᱚᱜ ᱜᱮᱭᱟ ᱟᱨᱠᱤ?
ᱟᱞᱮ ᱥᱮᱫ ᱫᱚ ᱦᱟᱹᱠᱩ ᱫᱚ ᱩᱱᱠᱩ ᱡᱟᱦᱟᱸᱭ ᱮᱸ ᱤᱭᱟᱹ ᱠᱚᱨᱮᱱ ᱡᱟᱦᱟᱸᱭ ᱢᱟᱴᱷ ᱠᱚᱨᱮ ᱡᱟᱦᱟᱸ ᱠᱚ ᱠᱚ ᱧᱟᱢᱚᱜ ᱜᱮᱭᱟ, ᱩᱱᱠᱩ ᱯᱩᱴᱤ ᱠᱚ ᱞᱩᱞᱦᱤ ᱠᱚ, ᱪᱟᱹᱲᱠᱟᱹ ᱜᱟᱹᱲᱟᱹᱭ ᱠᱚ ᱡᱟᱦᱟᱸᱭ ᱠᱚᱵᱚᱱ ᱢᱮᱛᱟ ᱠᱚ ᱠᱟᱱᱟ ᱫᱩᱸᱲᱤ ᱦᱟᱹᱠᱩ ᱠᱚ ᱩᱱᱠᱩ ᱠᱚ ᱩᱱᱠᱩ ᱠᱚᱜᱮ ᱵᱮᱥᱤ ᱠᱚ ᱧᱟᱢᱚᱜᱼᱟ ᱟᱨ ᱢᱟᱝᱜᱽᱨᱤ ᱠᱚ ᱟᱨ ᱡᱟᱦᱟᱸᱭ ᱟᱫᱚ ᱱᱮᱛᱟᱨ ᱫᱚ ᱵᱚᱨᱥᱟ ᱫᱤᱱ ᱛᱚ ᱢᱟᱱᱮ ᱡᱟᱦᱟᱸᱭᱟᱜ ᱢᱟᱴᱷ ᱜᱷᱟᱴ ᱠᱚᱨᱮ ᱤᱭᱟᱹ ᱠᱚ ᱢᱮᱱᱟᱜ ᱛᱟᱠᱚᱣᱟ ᱚᱱᱟ ᱯᱩᱠᱷᱨᱤ ᱠᱚ ᱵᱟᱸᱫᱷ ᱠᱚ ᱢᱮᱱᱟᱜ ᱛᱟᱠᱣᱟ᱾ ᱛᱚ ᱩᱱᱠᱩ ᱠᱚᱨᱮᱱ ᱫᱚ ᱫᱚᱢᱮ ᱫᱟᱜ ᱮᱫᱟ ᱥᱮᱛᱟᱨ ᱫᱚ ᱟᱫᱚ ᱢᱟᱱᱮ ᱩᱱᱠᱩ ᱦᱟᱹᱠᱩ ᱠᱚᱦᱚᱸ ᱠᱚ ᱫᱟᱹᱲ ᱮᱫᱟ ᱟᱫᱚ᱾ ᱟᱫᱚ ᱩᱱᱠᱩ ᱦᱟᱹᱠᱩ ᱠᱚ ᱦᱚᱸ ᱠᱚ ᱡᱷᱟᱹᱞᱤ ᱵᱟᱲᱟᱜ ᱠᱟᱱᱟ ᱟᱨᱠᱤ ᱚᱱᱟ ᱠᱩᱜᱤ ᱠᱚᱨᱮ ᱦᱚᱸ ᱾ ᱛᱚ ᱱᱤᱛᱚᱜ ᱫᱚ ᱟᱞᱮ ᱫᱚ ᱩᱱᱠᱩ ᱦᱟᱹᱠᱩ ᱠᱚ ᱜᱮᱠᱚ ᱡᱷᱟᱹᱞᱤ ᱵᱟᱲᱟᱜ ᱠᱟᱱᱟ ᱟᱨ ᱩᱱᱠᱩ ᱢᱟᱡᱷᱮ ᱢᱟᱡᱷᱮ ᱠᱩᱪᱞᱟᱹ ᱠᱚ ᱠᱟᱹᱴᱤᱡ ᱠᱚ ᱡᱷᱟᱹᱞᱤ ᱵᱟᱲᱟᱜ ᱜᱮᱭᱟ ᱟᱨᱠᱤ ᱟᱫᱚ ᱩᱱᱠᱩ ᱫᱚ ᱮᱢᱱᱤᱛᱮ ᱠᱚᱢ ᱠᱟᱱᱟ ᱾ ᱦᱮᱛᱟᱨ ᱫᱚ ᱵᱟᱠᱚ ᱧᱟᱢᱚᱜ ᱠᱟᱱᱟ, ᱛᱚ ᱩᱱᱠᱩ ᱠᱚᱦᱚᱸ ᱠᱟᱹᱴᱤᱡ ᱠᱚ ᱡᱷᱟᱹᱞᱤ ᱵᱟᱲᱟᱜ ᱜᱮᱭᱟ ᱟᱨᱠᱤ᱾
ᱟᱪᱪᱷᱟ ᱟᱪᱪᱷᱟ᱾
ᱦᱩᱸ᱾ ᱛᱟᱹᱵᱤᱞ ᱥᱮᱫ ᱫᱚ ᱪᱮᱫ ᱞᱮᱠᱟᱱ ᱦᱟᱹᱠᱩ ᱠᱚ ᱧᱟᱢᱚᱜ ᱜᱮᱭᱟ?
ᱦᱟᱹᱠᱩ ᱵᱚᱞ ᱛᱮ ᱫᱚ ᱱᱳᱱᱛᱮ ᱫᱚ ᱱᱚᱣᱟ ᱱᱩᱠᱩ ᱯᱩᱴᱷᱤ, ᱞᱮᱸᱡᱲᱟ, ᱰᱟᱹᱲᱠᱟᱹ ᱾
ᱦᱩᱸ ᱾
ᱦᱮᱸ ᱥᱮ ᱩᱱᱠᱩ ᱜᱮ ᱢᱟᱱᱮ ᱵᱤᱥᱤ ᱫᱚᱠᱚ ᱮᱸ ᱧᱟᱢᱚᱜ ᱜᱮᱭᱟ ᱾
ᱟᱪᱪᱷᱟ ᱟᱪᱪᱷᱟ᱾
ᱦᱮᱸ ᱟᱫᱚ᱾ ᱠᱷᱮᱛ ᱵᱟᱹᱫᱽ ᱠᱚᱨᱮ ᱫᱚ ᱟᱞᱮᱥᱮᱫ ᱫᱚ ᱱᱩᱠᱩ ᱦᱟᱠᱩ ᱧᱟᱢᱚᱜ ᱜᱮᱭᱟ ᱥᱮ ᱱᱩᱠᱩ ᱦᱟᱠᱩ ᱟᱨ ᱱᱩᱠᱩ ᱡᱟᱦᱟᱸᱭ ᱜᱳᱬᱟᱹᱭ ᱦᱟᱹᱠᱩ ᱟᱨᱠᱤ ᱱᱩᱠᱩ ᱢᱟᱱᱮ ᱠᱚ ᱫᱚᱢᱮ ᱠᱚ ᱨᱟᱠᱟᱵ ᱵᱟᱲᱟᱜ-ᱟ, ᱟᱨ ᱡᱟᱦᱟᱸ ᱡᱟᱦᱟᱸ ᱠᱷᱮᱛ ᱠᱚ ᱢᱟᱱᱮ ᱠᱟᱹᱡ᱾ ᱱᱟᱹᱢᱤ ᱧᱚᱜ ᱠᱷᱮᱛ ᱟᱨᱠᱤ ᱢᱟᱱᱮ ᱡᱟᱦᱟᱸ ᱞᱟᱛᱟᱨ ᱧᱚᱜ ᱠᱷᱮᱛ ᱢᱟᱱᱮ ᱡᱟᱦᱟᱸ ᱡᱟᱦᱟᱸ ᱵᱚᱱ ᱞᱟᱹᱭ ᱫᱟ ᱵᱟᱹᱭᱦᱟᱹᱲ ᱟᱨᱠᱤ, ᱦᱳᱭ ᱥᱮ ᱟᱫᱚ ᱚᱱᱟ ᱠᱚᱨᱮ ᱫᱚ ᱡᱮᱢᱚᱱ ᱫᱟᱜ ᱠᱚ ᱫᱚ ᱢᱮ ᱜᱮ ᱛᱚᱸᱵᱟ ᱛᱟᱦᱮᱱ ᱜᱮᱭᱟ ᱦᱮᱸᱥᱮ, ᱚᱱᱟ ᱠᱚᱨᱮ ᱫᱚ ᱢᱟᱱᱮ ᱩᱱᱠᱩ ᱤᱭᱟᱹ ᱠᱚ ᱦᱚᱸ ᱠᱚ ᱧᱟᱢᱚᱜ ᱜᱮᱭᱟ ᱫᱚᱢᱮ ᱟᱨᱠᱤ ᱡᱟᱦᱟᱸᱭ ᱠᱚ ᱢᱮᱛᱟ ᱠᱚ ᱠᱟᱱᱟ ᱠᱩᱪᱞᱟᱹ,
ᱟᱪᱪᱷᱟ ᱟᱪᱪᱷᱟ ᱠᱩᱪ ᱞᱟᱹ,
ᱦᱳᱭ ᱠᱷᱩᱪᱞᱟᱹ ᱛᱟᱦᱚᱞᱮ ᱜᱚᱝᱠᱮ ᱟᱯᱮ ᱥᱮᱫ ᱫᱚ ᱠᱚ ᱧᱟᱢᱚᱜ ᱜᱮᱭᱟ ᱥᱮ ᱵᱟᱝ?
ᱦᱮᱸ ᱟᱞᱮ ᱥᱮᱫ ᱦᱚᱸ ᱠᱩᱪᱞᱟᱹ ᱫᱚ ᱧᱟᱢ ᱵᱟᱲᱟᱜ ᱜᱮᱭᱟ ᱠᱚ᱾ ᱮᱛᱟᱨ ᱫᱤᱱ ᱫᱚ ᱚᱱᱟ ᱜᱩᱜᱷᱤ ᱠᱚᱨᱮᱜ ᱯᱟᱴᱟ ᱠᱚᱨᱮ ᱠᱚ ᱡᱷᱟᱹᱞᱤᱜ ᱜᱮᱭᱟ ᱟᱨ ᱚᱱᱟ ᱮᱢᱱᱤ ᱫᱤᱱ ᱠᱚᱨᱮᱫ ᱮᱢᱱᱤ ᱫᱤᱱ ᱠᱚᱨᱮᱫ ᱦᱚᱸ ᱚᱱᱟ ᱤᱭᱟᱹ ᱟᱲᱮ ᱠᱚᱨᱮᱫ ᱟᱨᱠᱤ ᱚᱱᱟ ᱟᱲᱮ ᱠᱚᱨᱮᱫ ᱠᱚ ᱵᱷᱩᱜᱟᱹᱜ ᱠᱟᱜ ᱜᱮᱭᱟ᱾ ᱛᱚ ᱚᱱᱟ ᱟᱲᱮ ᱟᱲᱮ ᱠᱚᱨᱮᱫ ᱦᱚᱸ ᱵᱟᱹᱲᱥᱤ ᱠᱟᱴᱟ ᱛᱮ ᱥᱟᱵ ᱵᱟᱲᱟ ᱦᱩᱭᱩᱜ ᱜᱮᱭᱟ ᱟᱨᱠᱤ, ᱠᱩᱪᱞᱟᱹ ᱠᱚᱦᱚᱸ ᱟᱨᱠᱤ ᱟᱫᱚ ᱠᱩᱪᱞᱟᱹ ᱡᱤᱞ ᱫᱚ ᱠᱟᱹᱴᱤᱡ